ᱦᱮᱞᱳ᱾
ᱦᱮᱸ ᱡᱚᱦᱟᱨ ᱜᱮ᱾
ᱦᱮᱞᱳ᱾
ᱦᱮᱸ ᱟᱸᱡᱚᱢ ᱫᱟᱞᱤᱧ᱾
ᱦᱮᱸ ᱦᱮᱸ ᱟᱸᱡᱚᱢ ᱧᱟᱢᱚᱜ ᱠᱟᱱᱟ᱾
ᱦᱮᱸ ᱡᱚᱦᱟᱨ ᱜᱮ ᱦᱮᱸ ᱡᱚᱦᱟᱨ ᱜᱮ᱾
ᱦᱮᱞᱳ᱾
ᱦᱮᱸ ᱟᱞᱤᱧᱟᱜ ᱠᱟᱛᱷᱟ ᱟᱸᱡᱚᱢ ᱦᱮᱸ ᱟᱞᱤᱧᱟᱜ ᱨᱚᱲ ᱵᱤᱱ ᱟᱸᱡᱚᱢ ᱫᱟ?
ᱦᱮᱸ ᱦᱮᱸ ᱦᱮᱸ ᱟᱸᱡᱚᱢ ᱧᱟᱢᱚᱜ ᱠᱟᱱᱟ᱾ ᱦᱮᱸ ᱞᱟᱹᱭᱫᱟᱹᱧ ᱵᱮᱥ ᱵᱟᱲᱟ ᱜᱮᱛᱚ?
ᱦᱮᱸ ᱵᱤᱥ ᱵᱟᱲᱟ ᱜᱮ᱾
ᱫᱟᱠᱟ ᱠᱚᱵᱮᱱ ᱡᱚᱢ ᱵᱟᱲᱟ ᱠᱮᱫᱟ ᱥᱮ ᱵᱟᱝ ᱛᱟᱦᱚᱞᱮ?
ᱦᱮᱸ ᱦᱚᱜᱼᱚᱭ ᱠᱤᱪᱷᱩ ᱢᱟᱲᱟᱝ ᱞᱤᱧ ᱡᱚᱢ ᱠᱟᱜᱼᱟ ᱾
ᱟᱨ ᱛᱮᱦᱤᱧ ᱚᱱᱛᱮ ᱛᱮᱦᱤᱧ ᱫᱚ ᱪᱮᱫ ᱛᱟᱦᱮᱸ ᱠᱟᱱᱟ?
ᱟᱫᱚ ᱛᱮᱦᱮᱧ ᱫᱚ ᱱᱚᱝ ᱠᱷᱟᱱ ᱮᱱᱟᱝ ᱫᱚ ᱠᱷᱟᱱᱮ ᱫᱟᱜ ᱮᱫ ᱛᱟᱦᱮᱸᱜ ᱠᱟᱱ ᱜᱮᱭᱟ ᱠᱚᱢ ᱠᱚᱢ ᱟᱫᱚ ᱱᱤᱛᱚᱜ ᱫᱚ ᱚᱱᱟ ᱠᱷᱟᱱ ᱠᱷᱟᱱ ᱫᱚ ᱵᱚᱱᱫᱚ ᱠᱟᱜ ᱟᱭ ᱾
ᱛᱟᱦᱚᱞᱮ ᱛᱮᱦᱮᱧ ᱫᱚ ᱪᱮᱫ ᱠᱚᱵᱮᱱ ᱪᱤᱠᱟᱹ ᱠᱮᱫᱟ?
ᱟᱫᱚ ᱱᱟᱠᱷᱟᱱ ᱛᱮᱦᱮᱧ ᱫᱚ ᱚᱱᱠᱟᱱᱟᱜ ᱠᱟᱹᱢᱤ ᱠᱚᱦᱚᱸ ᱵᱟᱝ ᱛᱟᱦᱮᱸ ᱠᱟᱱᱟ᱾ ᱟᱫᱚ ᱠᱷᱟᱱ ᱚᱲᱟᱜ ᱠᱚᱨᱮᱱᱟᱜ ᱠᱟᱹᱢᱤ ᱚᱲᱟᱜ ᱠᱚᱨᱮ ᱱᱟᱜᱠᱷᱟᱱ, ᱚᱱᱟ ᱠᱚᱜᱮ ᱦᱩᱭᱱᱟ ᱚᱲᱟᱜ ᱠᱚᱨᱮᱱᱟᱜ ᱡᱟ ᱴᱩ ᱴᱩ ᱜᱮ ᱠᱟᱹᱢᱤ ᱚᱱᱟ ᱠᱚᱜᱮ ᱾ ᱛᱟᱦᱚᱞᱮ ᱟᱹᱵᱤᱱ ᱫᱚ ᱱᱟᱠᱷᱟᱱ
ᱪᱮᱫ ᱠᱚᱵᱤᱱ ᱪᱤᱠᱟᱹ ᱵᱟᱲᱟ ᱠᱮᱜᱼᱟ ᱛᱮᱦᱮᱧ ᱫᱚ?
ᱛᱮᱦᱤᱧ ᱫᱚ ᱚᱱᱠᱟ ᱚᱱᱠᱟ ᱠᱷᱟᱥ ᱫᱚ ᱥᱮᱨᱚᱠᱚᱢ ᱪᱤᱠᱟᱹ ᱫᱚ ᱵᱟᱝ ᱦᱩᱭ ᱟᱠᱟᱱᱟ ᱾ ᱚᱱᱠᱟ ᱰᱮᱞᱤ ᱜᱮ ᱡᱟᱦᱟ ᱞᱮᱠᱟ ᱦᱩᱭᱩᱜ ᱛᱟᱦᱮᱱᱟ ᱾ ᱚᱱᱟ ᱠᱚᱞᱮᱡᱽ ᱥᱮᱱ ᱠᱟᱛᱮᱜ ᱟᱨᱚ ᱦᱮᱡ ᱠᱟᱛᱮᱜ ᱚᱱᱠᱟ ᱡᱚᱢ ᱵᱟᱲᱟ ᱛᱟᱨᱯᱚᱨ ᱠᱷᱮᱞ ᱾ ᱫᱤᱭᱮᱯᱚᱨ ᱛᱟᱨᱯᱚᱨ ᱠᱷᱮᱞ ᱠᱷᱚᱱᱟᱜ ᱦᱮᱡ ᱠᱟᱛᱮ ᱯᱟᱲᱦᱟᱣ ᱛᱟᱨᱯᱚᱨ ᱡᱚᱢ ᱵᱟᱲᱟ ᱱᱚᱜᱼᱚᱭ ᱱᱤᱛᱚᱜ ᱡᱚᱢ ᱵᱟᱲᱟ ᱠᱟᱛᱮ ᱨᱮᱥᱴ ᱦᱟᱛᱟᱣ ᱦᱩᱭᱩᱜ ᱠᱟᱱᱟ ᱟᱨ ᱜᱚᱞᱯᱷᱚ ᱦᱩᱭᱩᱜ ᱠᱟᱱᱟ ᱾ ᱟᱪᱪᱷᱟ ᱛᱤᱦᱤᱧ ᱦᱮᱸ ᱱᱤᱭᱟᱹ ᱱᱤᱭᱟᱹ ᱵᱟᱨᱮ ᱛᱮ ᱤᱭᱟᱹ ᱢᱤᱴᱤᱝ ᱦᱩᱭᱮᱱ ᱫᱚ ᱛᱟᱦᱚᱞᱮ ᱚᱱᱟ ᱵᱮᱱ ᱮᱴᱮᱱ ᱞᱮᱫᱟ ᱥᱮ ᱵᱟᱝ ᱛᱤᱦᱤᱧ ᱫᱚ?
ᱚᱱᱟ ᱜᱮ ᱟᱹᱞᱤᱧ ᱮᱴᱮᱱᱞᱤᱧ ᱞᱟᱹᱭᱮᱫ ᱛᱟᱦᱮᱸᱱᱟ, ᱫᱤᱭᱮᱯᱚᱨ ᱚᱱᱠᱟ ᱥᱚᱢᱚᱭ ᱵᱟᱹᱞᱤᱧ ᱧᱟᱢ ᱞᱮᱫᱟ᱾ ᱛᱷᱚᱲᱟ ᱠᱟᱹᱢᱤ ᱨᱮ ᱵᱮᱥᱛᱚ ᱞᱤᱧ ᱛᱟᱦᱮ ᱠᱟᱱᱟ ᱦᱟᱸᱜ ᱾ ᱟᱫᱚ ᱦᱟᱸᱜ ᱵᱟᱹᱞᱤᱧ ᱟᱸᱡᱚᱢ ᱫᱟᱲᱮᱭ ᱟᱫᱟ ᱪᱮᱫ ᱠᱚ ᱞᱟᱹᱭ ᱠᱮᱫᱟ ᱚᱱᱠᱟ ᱠᱟᱛᱷᱟ ᱨᱮᱫᱚ ᱛᱟᱦᱮᱸ ᱠᱟᱱᱟ, ᱢᱟᱱᱮ ᱦᱚᱭ ᱥᱚᱱᱤ ᱵᱟᱨ ᱛᱮᱦᱤᱧ ᱡᱮᱢᱚᱱ ᱯᱮᱢᱮᱱᱴ ᱠᱚᱫᱚ ᱧᱟᱢᱚᱜ ᱛᱟᱦᱮᱱᱟ ᱢᱟᱱᱮ᱾ ᱟᱫᱚ ᱚᱱᱠᱟ ᱵᱟᱝ ᱟᱯᱰᱮᱴ ᱠᱟᱱ ᱛᱟᱹᱞᱤᱧᱟ ᱟᱹᱞᱤᱧ ᱫᱚ, ᱚᱱᱠᱟ ᱞᱤᱧ ᱧᱮᱞ ᱠᱮᱫᱟ ᱚᱱᱟ ᱡᱟᱦᱟᱸ ᱤᱭᱟᱹ ᱥᱴᱮᱴᱟᱥ ᱯᱮᱢᱮᱱᱴ ᱮᱴᱮᱴᱟᱥ ᱟᱫᱚ ᱟᱵᱮᱱᱟᱜ ᱫᱚ ᱟᱯᱰᱮᱴ ᱠᱟᱱᱟ ᱥᱮ ᱵᱟᱝ, ᱟᱯᱰᱮᱴ ᱠᱟᱱ ᱛᱟᱵᱮᱱᱟ?
ᱮᱜ ᱵᱟᱝᱼᱟ ᱾ ᱵᱟᱝ, ᱵᱟᱝ ᱟᱯᱰᱮᱴ ᱟᱠᱟᱱ ᱛᱟᱹᱞᱤᱧᱟ ᱾
ᱚ ᱛᱟᱦᱚᱞᱮ ᱛᱮᱦᱤᱧ ᱫᱚ ᱪᱮᱫ ᱵᱟᱨᱮ ᱛᱟᱦᱚᱞᱮ ᱜᱟᱞᱢᱟᱨᱟᱣ ᱦᱩᱭᱩᱜ-ᱟ
ᱤᱱᱟᱹ ᱠᱷᱟᱱ ᱟᱹᱵᱤᱱ ᱜᱮ ᱢᱮᱱ ᱵᱤᱱ ᱤᱱᱟᱹᱠᱷᱟᱱ ᱪᱮᱫ ᱵᱟᱨᱮ ᱛᱮ?
ᱚ ᱱᱚᱜᱼᱚᱭ ᱡᱮ ᱤᱭᱟᱹ ᱦᱩᱭᱮᱱ ᱫᱚ ᱚᱱᱟ ᱩᱱᱟᱹᱜ ᱢᱟᱨᱟᱝ ᱟᱸᱡᱚᱢ ᱵᱟᱲᱟᱫᱟ ᱟᱸᱡᱚᱢ ᱟᱠᱟᱫ ᱜᱮᱭᱟ ᱵᱤᱱ
ᱦᱮᱸ ᱟᱫᱚ ᱱᱟᱠᱷᱟᱱ ᱢᱟ ᱚᱱᱠᱟᱱᱟᱜ ᱱᱟᱠᱷᱟᱱ ᱜᱤᱫᱽᱨᱟᱹᱣᱟᱜ ᱢᱟᱱᱮ ᱢᱚᱪᱟ ᱠᱚᱨᱮ ᱜᱮᱞᱤᱧ ᱟᱸᱡᱚᱢ ᱟᱠᱟᱜᱼᱟ, ᱢᱮᱱᱠᱷᱟᱱ ᱟᱹᱞᱤᱧ ᱦᱚᱸ ᱢᱟᱱᱮ ᱵᱟᱝ ᱞᱤᱧ ᱧᱮᱞ ᱠᱟᱜᱼᱟ ᱱᱟᱜ ᱠᱷᱟᱱ ᱚᱱᱟ ᱵᱮᱥ ᱞᱮᱠᱟ ᱫᱚ ᱱᱟᱦᱟᱜ ᱯᱷᱳᱱ ᱠᱚᱛᱮ ᱫᱚ᱾
ᱦᱮᱸ ᱾ ᱚᱱᱟ ᱜᱮ ᱯᱨᱴᱮᱥᱴ ᱦᱟᱸᱜ ᱦᱩᱭᱱᱟ, ᱚᱱᱟ ᱜᱮ ᱡᱟᱦᱟᱸ ᱟᱨ ᱚᱱᱠᱟ ᱱᱤᱴ ᱥᱴᱩᱰᱮᱱᱴ ᱠᱚᱣᱟᱜ ᱡᱟᱦᱟᱸ ᱮᱠᱡᱟᱢ ᱱᱚᱣᱟ ᱰᱟᱠᱛᱟᱨ ᱞᱟᱹᱜᱤᱫ ᱛᱮ ᱚᱱᱟ ᱜᱮ ᱦᱟᱸᱜ ᱞᱤᱠ ᱞᱮᱱᱟ ᱠᱤᱪᱷᱩ ᱫᱤᱱ ᱞᱟᱦᱟ ᱨᱮᱱᱟᱜ ᱠᱟᱛᱷᱟ ᱠᱟᱱᱟ ᱾ ᱛᱚ ᱚᱱᱟ ᱱᱤᱭᱮ ᱦᱟᱸᱜ, ᱚᱱᱟ ᱤᱭᱟᱹ ᱫᱚ ᱯᱨᱴᱮᱥᱴ ᱫᱚ ᱦᱟᱸᱜ᱾ ᱚᱱᱟᱜᱮ ᱤᱭᱟᱹ ᱫᱤᱞᱞᱤ ᱨᱮ ᱦᱩᱭᱩᱜ ᱠᱟᱱ ᱛᱟᱦᱮᱸᱱᱟ ᱚᱱᱟ ᱯᱨᱴᱮᱥᱴ ᱫᱚ ᱤᱱᱟᱹᱜᱮ ᱦᱟᱸᱜ ᱾ ᱛᱤᱦᱤᱧ ᱦᱮᱸ, ᱛᱮᱦᱤᱧ ᱳᱭ ᱚᱱᱠᱟ ᱵᱟᱨᱚᱴᱟ ᱥᱮᱫ ᱦᱟᱸᱜ ᱡᱟᱦᱟᱸ ᱫᱟᱹᱵᱤ ᱛᱟᱦᱮᱸ ᱠᱟᱱ ᱛᱟᱠᱚᱣᱟ ᱩᱱᱠᱩ ᱥᱴᱩᱰᱮᱱᱴ ᱠᱚᱣᱟᱜ, ᱡᱟᱦᱟᱸᱭ ᱤᱭᱟᱹ ᱱᱤᱭᱟᱹ ᱤᱭᱟᱹ ᱨᱮᱱᱤᱡ ᱱᱤᱭᱟᱹ ᱫᱤᱥᱚᱢ ᱨᱤᱱ ᱡᱟᱦᱟᱸᱭ ᱮᱰᱩᱠᱮᱥᱚᱱ ᱢᱤᱱᱤᱥᱴᱟᱨ ᱠᱚ ᱢᱮᱛᱟᱭ ᱠᱟᱱᱟ ᱦᱟᱸᱜ ᱫᱷᱚᱨᱢᱮᱱᱫᱚ ᱯᱨᱚᱫᱟᱱ ᱥᱮ ᱪᱮᱞᱮ? ᱩᱱᱤᱜᱮ ᱨᱮᱡᱤᱱᱮᱥᱚᱱᱮ ᱦᱟᱛᱟᱣ ᱟᱠᱟᱫᱟ, ᱤᱱᱟᱹ ᱜᱮ ᱛᱮᱦᱤᱧᱟᱜ ᱢᱟᱨᱟᱝ ᱠᱷᱚᱵᱚᱨ ᱫᱚ ᱾ ᱯᱨᱟᱭ ᱡᱚᱛᱚ ᱦᱚᱲ ᱜᱮ ᱤᱱᱟ ᱱᱤᱭᱟᱹ ᱠᱚ ᱪᱚᱨᱪᱟᱭᱮᱫᱟ ᱛᱮᱦᱤᱧ ᱫᱚ ᱾ ᱤᱱᱟᱹ ᱜᱮ ᱦᱩᱭᱩᱜ ᱠᱟᱱᱟ, ᱚᱱᱟ ᱞᱟᱹᱜᱤᱫ ᱜᱮ ᱯᱨᱪᱮᱥᱴ ᱫᱚ ᱦᱩᱭᱩᱜ ᱦᱩᱭᱩᱜ ᱠᱟᱱᱟ, ᱢᱟᱱᱮ ᱦᱩᱭ ᱞᱮᱱᱟ᱾ ᱟᱪᱪᱷᱟ, ᱟ ᱦᱚᱸ ᱤᱭᱟᱹ ᱠᱚᱫᱚᱵᱚᱱ ᱵᱟᱲᱟᱭ ᱜᱮᱭᱟ ᱥᱮ ᱵᱟᱝ ᱤᱭᱟᱹ ᱠᱚᱫᱚᱵᱚᱱ ᱤᱭᱟᱹ ᱟᱠᱟᱫ ᱜᱮᱭᱟ ᱥᱮ ᱵᱟᱝ ᱯᱟᱲᱦᱟᱣ ᱠᱮᱫᱟᱵᱮᱱ ᱟᱵᱚᱣᱟᱜ, ᱟᱵᱚᱣᱟᱜ ᱱᱤᱭᱟᱹ ᱤᱭᱟᱹ ᱨᱮᱱᱟᱜ ᱟᱵᱚᱣᱟᱜ ᱵᱷᱟᱨᱚᱛ ᱨᱮᱱᱟᱜ ᱚᱱᱟ ᱢᱟᱦᱟᱵᱷᱟᱨᱚᱛ ᱠᱟ
ᱦᱮᱸ ᱾
ᱠᱤᱪᱷᱩ ᱵᱤᱱ ᱵᱟᱲᱟᱭ ᱜᱮᱭᱟ ᱥᱮ ᱵᱟᱝ?
ᱤᱭᱟᱹ ᱵᱟᱝᱼᱟ ᱟᱹᱞᱤᱧ ᱫᱚ ᱵᱟᱝ ᱞᱤᱧ ᱵᱟᱲᱟᱭᱟ, ᱟᱹᱵᱤᱱᱟᱜ ᱡᱩᱫᱤ ᱚᱱᱠᱟ ᱵᱟᱰᱟᱭ ᱢᱮᱱᱟᱜ ᱠᱷᱟᱱ ᱫᱚ ᱱᱟᱠᱷᱟᱱ ᱠᱟᱹᱴᱤᱡ ᱵᱤᱱ ᱞᱟᱹᱭ ᱞᱮᱠᱷᱟᱱ ᱵᱮᱥ ᱠᱚᱜᱼᱟ ᱾
ᱵᱟᱲᱟᱭ ᱫᱚ ᱦᱟᱸᱜ ᱟᱹᱞᱤᱧ ᱦᱚᱸ ᱚᱱᱠᱟ ᱫᱚ ᱵᱟᱹᱞᱤᱧ ᱵᱟᱲᱟᱭᱟ ᱟᱫᱚᱧ
ᱦᱮᱸ ᱡᱟᱦᱟᱸ ᱜᱮᱵᱤᱱ ᱵᱟᱲᱟᱭᱟ ᱛᱚ, ᱠᱟᱹᱴᱤᱡ ᱵᱤᱱ ᱞᱟᱹᱭ ᱞᱮᱠᱷᱟᱱ ᱱᱟᱯᱟᱭ ᱠᱚᱜᱼᱟ ᱾
ᱦᱮᱸ ᱾ ᱚᱱᱮ ᱵᱷᱟᱨᱚᱛ ᱨᱮᱫᱚ ᱦᱟᱸᱜ ᱚᱱᱠᱟ ᱱᱤᱭᱟᱹ ᱫᱚ ᱤᱭᱟᱹ ᱠᱟᱱᱟ ᱾ ᱱᱤᱭᱟᱹ ᱡᱟᱦᱟᱸ ᱱᱤᱭᱟᱹ ᱟᱵᱚ ᱦᱤᱱᱫᱩ ᱢᱮᱱᱟᱜ ᱠᱚᱣᱟ ᱛᱚ ᱵᱮᱥᱤ ᱱᱤᱭᱟᱹ ᱟᱵᱚ ᱤᱭᱮ ᱨᱮ ᱾ ᱟᱵᱚ ᱫᱤᱥᱚᱢ ᱨᱮ ᱛᱚ ᱩᱱᱠᱩᱣᱟᱜ ᱜᱮ ᱢᱤᱫᱴᱟᱝ ᱱᱤᱭᱟᱹ ᱫᱚ ᱤᱭᱟᱹ ᱠᱟᱱ ᱛᱟᱠᱚᱣᱟ ᱡᱟᱦᱟᱸ ᱟᱵᱚᱣᱟᱜ ᱥᱟᱱᱛᱟᱲᱤ ᱚᱱᱠᱟ ᱢᱮᱱᱟᱜ ᱪᱚᱝ ᱵᱟᱹᱱᱩᱜ ᱪᱚᱝ ᱵᱟᱹᱧ ᱞᱟᱹᱭ ᱫᱟᱲᱮᱭᱟᱜ ᱠᱟᱱᱟ ᱾ ᱟᱫᱚ ᱮᱱᱠᱷᱟᱱ ᱦᱤᱱᱫᱩ ᱢᱤᱛᱷᱳᱞᱚᱡᱤ ᱠᱚ ᱢᱮᱛᱟᱜ ᱠᱟᱱᱟ, ᱡᱟᱦᱟᱸ ᱤᱱᱟᱹᱜᱮ ᱢᱟᱨᱟᱝ ᱵᱟᱨᱭᱟ ᱤᱭᱟᱹ ᱠᱟᱵᱟᱵ ᱢᱮᱱᱟᱜᱼᱟ, ᱡᱟᱦᱟᱸ ᱫᱚ ᱦᱩᱭᱩᱜ ᱠᱟᱱᱟ ᱢᱤᱫᱴᱟᱝ ᱫᱚ ᱨᱟᱢᱟᱭᱚᱱ ᱟᱸᱡᱚᱢ ᱵᱟᱲᱟ ᱠᱟᱜ ᱜᱮᱭᱟ ᱵᱮᱱ ᱾
ᱦᱮᱸ ᱾
ᱟᱨ ᱢᱤᱫᱴᱮᱱ ᱫᱚ ᱦᱩᱭᱩᱜ ᱠᱟᱱᱟ ᱢᱚᱦᱟᱵᱟᱨᱚᱛ ᱟᱫᱚ ᱤᱱᱟ ᱜᱮ ᱦᱟᱸᱜ ᱾ ᱟᱹᱰᱤ ᱩᱛᱟᱹᱨ ᱚᱱᱠᱟ ᱤᱭᱟᱹ ᱫᱚ ᱢᱮᱱᱟᱜᱼᱟ, ᱢᱟᱱᱮ ᱚᱱᱠᱟ ᱟᱹᱰᱤ ᱢᱟᱨᱟᱝ ᱵᱳᱭ ᱠᱟᱱᱟ, ᱟᱫᱚ ᱥᱚᱴᱠᱟᱴ ᱛᱮ ᱡᱟᱦᱟᱸ ᱛᱤᱱᱟᱹᱜ ᱞᱤᱧ ᱵᱟᱲᱟᱭᱟ ᱩᱱ ᱞᱟᱹᱭ ᱦᱩᱭᱮᱱᱟ ᱾
ᱦᱳᱭ, ᱦᱳᱭ ᱾
ᱟᱫᱚ ᱦᱟᱸᱜ ᱚᱱᱟ ᱡᱮ ᱚᱱᱮ ᱱᱚᱜᱼᱚᱭ ᱡᱮ ᱢᱟᱱᱮ ᱚᱱᱟ ᱫᱚ ᱦᱟᱸᱜ ᱟᱸ ᱢᱟᱦᱟᱵᱟᱨᱚᱛ ᱫᱚ ᱦᱟᱸᱜ ᱚᱱᱟᱜᱮ ᱦᱮᱸ ᱾ ᱱᱤᱭᱟᱹ ᱠᱷᱚᱱᱟᱜ ᱫᱚ ᱢᱟᱱᱮ ᱪᱮᱜ ᱤᱧ ᱞᱮᱭᱟ ᱚᱭ ᱡᱮ ᱟᱵᱚ ᱾ ᱰᱮᱞᱤ ᱞᱟᱭᱤᱯᱷ ᱨᱮᱵᱚᱱ ᱤᱭᱟᱹᱭ ᱫᱟ ᱚᱱᱠᱟ ᱟᱵᱚᱣᱟᱜ ᱡᱟᱦᱟᱸ ᱦᱳᱭᱳᱜ ᱠᱟᱱᱟ ᱾ ᱢᱟᱱᱮ ᱤᱱᱟᱹ ᱠᱟᱹᱴᱤᱡ ᱾ ᱡᱩᱫᱤ ᱢᱟᱦᱟᱵᱟᱨᱚᱛ ᱵᱚᱱ ᱯᱷᱳᱞᱳᱭᱟ ᱠᱟᱹᱴᱤᱡ ᱤᱱᱟᱹᱠᱷᱟᱱ ᱟᱵᱚᱣᱟᱜ ᱞᱟᱤᱯᱷ ᱨᱮᱦᱚᱸ ᱠᱟᱹᱴᱤᱡ ᱠᱚ ᱾ ᱤᱭᱟᱹ ᱫᱚᱵᱚᱱ ᱚᱸᱰᱮ ᱠᱷᱚᱱᱟᱜ ᱵᱚᱱ ᱥᱮᱬᱟ ᱫᱟᱲᱮᱭᱟᱜᱼᱟ ᱡᱟᱦᱟᱱᱟᱜ ᱤᱭᱟᱹ ᱠᱚᱞᱮ ᱥᱮᱱ ᱵᱚᱱ ᱾ ᱪᱮᱫ ᱞᱮᱠᱟ ᱤᱭᱟᱹ ᱞᱟᱜᱟᱜᱼᱟ ᱟᱨ ᱡᱟᱦᱟᱸᱭ ᱮᱸ ᱦᱮᱸ ᱼᱼ ᱩᱢ ᱡᱟᱦᱟᱸᱭ ᱮᱸ ᱠᱨᱤᱥᱱᱚ ᱠᱚ ᱢᱮᱛᱟᱭ ᱠᱟᱱᱟ ᱾ ᱠᱨᱤᱥᱱᱚ ᱴᱷᱟᱠᱩᱨ ᱵᱮᱱ ᱟᱸᱡᱚᱢ ᱵᱟᱲᱟ ᱟᱠᱟᱜ ᱜᱮᱭᱟ ᱾
ᱦᱮᱸ ᱟᱸᱡᱚᱢ ᱠᱟᱞᱤᱧ ᱾
ᱛᱚ ᱦᱮᱸ ᱦᱮᱸ ᱩᱱᱤᱜᱮ ᱢᱟᱱᱮ ᱟᱨ ᱠᱚᱨᱱᱚ ᱠᱚᱨᱱᱚ ᱦᱚᱸᱵᱮᱱ ᱟᱸᱡᱚᱢ ᱵᱟᱲᱟ ᱠᱟᱜ ᱜᱮᱭᱟ ᱵᱤᱨᱟᱴ ᱢᱮᱜ ᱴᱮᱱ ᱤᱭᱟᱹ ᱛᱟᱦᱮᱸ ᱠᱟᱱᱟ ᱵᱤᱨᱡᱳᱛ ᱾
ᱦᱮᱸ ᱟᱸᱡᱚᱢ ᱠᱟᱞᱤᱧ ᱦᱮᱸ ᱾
ᱦᱮᱸ ᱟᱫᱚ ᱩᱱᱤᱜᱮ ᱦᱟᱸᱜ ᱟᱸ ᱵᱚᱫ ᱞᱮᱫᱮᱭᱟᱠᱚ ᱚᱱᱠᱟ ᱤᱭᱟᱹ ᱠᱟᱛᱮᱜ ᱢᱟᱱᱮ ᱪᱮᱜ ᱠᱚ ᱞᱟᱹᱭᱟ ᱮᱸ ᱤᱭᱟᱹ ᱟ ᱾ ᱢᱟᱱᱮ ᱪᱮᱜ ᱤᱧ ᱞᱟᱹᱭᱟ ᱢᱟᱱᱮ ᱤᱭᱟᱹ ᱠᱟᱛᱮ ᱠᱟᱭᱫᱟ ᱠᱟᱛᱮ ᱠᱚ ᱜᱚᱡ ᱞᱮᱫᱮ ᱢᱟᱱᱮ ᱾ ᱩᱱᱤ ᱦᱚᱸ ᱥᱮᱨᱚᱠᱚᱢ ᱡᱳᱫᱽᱫᱷᱟᱭ ᱛᱟᱦᱮᱸ ᱠᱟᱱᱟ ᱫᱤᱭᱮᱯᱚᱨ ᱾ ᱟᱨ ᱤᱭᱟᱹ ᱚᱨᱡᱩᱱ ᱦᱚᱸ ᱛᱟᱞᱦᱮ ᱟᱞ ᱫᱚ ᱪᱤᱠᱟᱹ ᱠᱟᱛᱮᱜ ᱠᱚ ᱜᱚᱡ ᱤᱫᱤᱭᱟ? ᱮᱸᱡᱚᱠᱷᱚᱱ ᱡᱩᱫᱽᱫᱷᱚ ᱦᱩᱭᱩᱜ ᱠᱟᱱ ᱛᱷᱮᱱᱟ ᱚᱱᱠᱟ ᱟᱫᱚ ᱦᱟᱸᱜ ᱛᱚᱠᱷᱚᱱ ᱟᱸ ᱡᱩᱫᱽᱫᱷᱚ ᱦᱚᱪᱚᱞᱟ ᱠᱟᱞᱮ ᱩᱱᱤ ᱠᱚᱨᱱᱚᱣᱟᱜ ᱮᱸ ᱮᱸ ᱤᱭᱟᱹ ᱞᱚᱥᱚᱫ ᱨᱮ ᱤᱭᱟᱹ ᱤᱭᱟᱹ ᱞᱮᱱ ᱛᱟᱭᱟ ᱚᱱᱟ ᱡᱟᱦᱟᱸ ᱨᱳᱫ ᱠᱚ ᱢᱮᱛᱟᱜ ᱠᱟᱱᱟ ᱾
ᱟᱸᱡᱚᱢᱫᱟᱢ?
ᱦᱟ ᱟᱸᱡᱚᱢ ᱫᱟᱞᱤᱧ ᱥᱤᱥᱨᱟ ᱟᱸᱡᱚᱢ ᱠᱟᱱᱟ ᱞᱟᱹᱭ
ᱮ ᱦᱮᱸ ᱾ ᱟᱸ ᱚᱱᱮ ᱤᱭᱟᱹ ᱟᱸ ᱡᱟᱦᱟᱸ ᱨᱚᱫ ᱞᱟᱦᱟ ᱫᱚ ᱚᱱᱠᱟ ᱨᱚᱫ ᱫᱤᱭᱮ ᱡᱩᱫᱽᱫᱚ ᱦᱩᱭᱩᱜ ᱠᱟᱱ ᱛᱟᱦᱮᱸᱱᱟ ᱛᱚ ᱾ ᱚᱱᱠᱟ ᱱᱮᱛᱟᱨ ᱞᱮᱠᱟ ᱫᱚ ᱵᱟᱝ ᱚᱱᱠᱟ ᱡᱮ ᱜᱟᱹᱲᱤ ᱤᱭᱟᱹ ᱤᱭᱟᱹᱛᱮ ᱾ ᱮᱸ ᱤᱭᱟᱹ ᱠᱚ ᱛᱟᱦᱮᱸ ᱠᱟᱱᱟ ᱵᱚᱱᱫᱷᱩᱠ ᱠᱚ ᱛᱚᱠᱷᱚᱱ ᱦᱚᱸ ᱾ ᱚᱱᱟ ᱟᱸᱜᱼᱥᱟᱨ ᱟᱨ ᱥᱟᱫᱚᱢ ᱟᱛ ᱛᱟᱜ ᱱᱟ ᱡᱟᱦᱟᱸ ᱨᱚᱫ ᱤᱱᱠᱟᱹᱜᱮ ᱟᱫᱚ ᱦᱟᱸᱜ ᱛᱚᱠᱷᱚᱱ ᱠᱟᱱ ᱤᱭᱟᱹ ᱢᱤᱫᱴᱮᱱ ᱪᱟᱠᱷᱟ ᱯᱷᱟᱥᱟ ᱞᱮᱱ ᱛᱟᱭᱟ ᱾ ᱟᱫᱚ ᱛᱚᱠᱷᱚᱱ ᱜᱮ ᱦᱟᱸᱜ ᱟᱨ ᱟ ᱞᱟᱦᱟᱛᱮ ᱛᱚᱠᱷᱚᱱ ᱡᱩᱫᱽᱫᱷᱚ ᱨᱮ ᱡᱟᱦᱟᱸᱭᱟᱜ ᱡᱩᱫᱤ ᱚᱱᱠᱟ, ᱤᱭᱟᱹ ᱯᱷᱟᱥᱟᱜ ᱛᱟᱭᱟ ᱡᱟᱦᱟ ᱠᱚ ᱵᱟ ᱵᱤᱱᱟᱹ ᱚᱥᱛᱨᱚ ᱟᱛᱮᱜ ᱚᱱᱠᱟ ᱱᱤᱭᱚᱢ ᱠᱟᱱᱟ ᱡᱮ ᱾ ᱚᱱᱠᱟ ᱠᱟᱛᱮᱜ ᱫᱚ ᱤᱭᱟᱹ ᱫᱚ ᱵᱟᱝ ᱜᱟᱱᱚᱜᱼᱟ ᱡᱮ, ᱩᱱᱤᱭᱟᱜ ᱩᱱᱤ ᱴᱷᱮᱱ ᱦᱚᱭᱛᱚ ᱚᱥᱛᱨᱚ ᱵᱟᱹᱱᱩᱜᱼᱟ ᱟᱨ ᱟᱢᱮᱢ ᱤᱭᱟᱹᱭᱮᱭᱟ ᱾
ᱦᱮᱸ
ᱡᱮ ᱡᱟᱦᱟᱸ ᱞᱮᱠᱟ ᱚᱱᱟ ᱛᱟᱯᱟᱢ ᱤᱭᱟᱹ ᱚᱱᱠᱟ ᱫᱚ ᱚᱱᱟ ᱫᱚ ᱵᱟᱝ ᱠᱚ ᱢᱮᱛᱟᱜᱼᱟ ᱚᱱᱟ ᱫᱚ ᱡᱩᱫ ᱩᱱᱤ ᱴᱷᱮᱱ ᱦᱚᱸ ᱡᱮᱢᱚᱱ ᱚᱥᱛᱨᱚ ᱛᱟᱦᱮᱱ ᱢᱟ ᱟᱨ ᱟᱢ ᱴᱷᱮᱱ ᱦᱚᱸ ᱚᱥᱛᱨᱚ ᱛᱟᱦᱮᱱ ᱢᱟ ᱤᱱᱠᱟᱹᱜ ᱜᱮ ᱾
ᱦᱮᱸ᱾
ᱟᱫᱚ ᱛᱚᱠᱷᱚᱱ ᱚᱱᱮ ᱡᱚᱠᱷᱚᱱ ᱟᱸ ᱤᱭᱟᱹ ᱪᱟᱠᱟ ᱯᱷᱟᱥᱟᱜ ᱛᱟᱭᱟ, ᱟᱫᱚ ᱦᱟᱸᱜ ᱨᱳ ᱠᱷᱚᱱᱟᱜ ᱟᱝᱨᱚ ᱠᱟᱛᱮᱜ, ᱟᱭᱟᱹ ᱟᱸ ᱪᱟᱠᱷᱟ ᱦᱟᱸᱜ ᱮ ᱨᱟᱠᱟᱵ ᱮ ᱪᱮᱥᱴᱟᱭ ᱛᱟᱭᱟ, ᱟᱫᱚ ᱦᱟᱸᱜ ᱛᱚᱠᱷᱚᱱ ᱫᱚ ᱚᱱᱮ ᱡᱮ, ᱤᱭᱟᱹ ᱡᱮ, ᱵᱟᱝ ᱦᱟᱸᱜ ᱠᱚ ᱤᱭᱟᱹᱧᱟ ᱧᱤᱛᱚᱜ ᱫᱚ ᱡᱟ ᱡᱮᱦᱮᱛᱩ ᱤᱧ ᱴᱷᱮᱱ ᱫᱚ ᱤᱭᱟᱹ ᱵᱟᱱᱩᱜᱼᱟᱸ᱾ ᱟᱸ ᱚᱠᱛᱚ ᱠᱚ ᱵᱟᱱᱩᱜ ᱛᱤᱧᱟᱹ᱾
ᱦᱳᱭ-ᱦᱳᱭ᱾
ᱛᱚᱠᱷᱚᱱ ᱜᱮ ᱦᱟᱸᱜ ᱟᱫᱚ ᱤᱭᱟᱹ ᱡᱟᱦᱟᱸᱭ ᱤᱭᱟᱹ ᱠᱚ ᱢᱮᱛᱟᱭ ᱠᱟᱱᱟ ᱚᱨᱡᱩᱱ, ᱟᱫᱚ ᱦᱟᱸᱜ ᱟᱸ ᱟᱨ ᱚᱨ- -ᱡᱩᱢ ᱥᱟᱛᱮᱜ ᱜᱮ ᱤᱭᱟᱹ ᱫᱚᱭ ᱛᱷᱮᱸ ᱠᱟᱱᱟ ᱡᱟᱦᱟᱸᱭ ᱤᱭᱟᱹ, ᱤᱭᱟᱹ ᱠᱤᱥᱱᱚ ᱠᱚ ᱢᱮᱛᱟᱭ ᱠᱟᱱᱟ᱾ ᱩᱱᱤ ᱥᱟᱛᱮᱜ ᱜᱮ ᱛᱮᱦᱮᱸ ᱠᱟᱱᱟ ᱟᱭᱟᱜ ᱨᱚᱛ ᱨᱮᱜᱮ᱾ ᱟᱫᱚ ᱛᱚᱠᱷᱚᱱᱮ ᱢᱮᱛᱟᱭ ᱠᱟᱱᱟ ᱡᱮ ᱧᱤᱛᱚᱜ ᱤᱧ ᱤᱭᱟᱹᱭᱭᱟ? ᱟᱸ ᱚᱸᱭ ᱧᱤᱛᱚᱜ ᱫᱚ ᱚᱥᱛᱨᱚ ᱵᱚᱱᱩᱜ ᱫᱚ ᱤᱭᱟᱹ ᱴᱷᱮᱱ ᱮᱸ ᱠᱚᱨᱱᱚ ᱴᱷᱮᱱ᱾
ᱦᱩᱸ᱾
ᱛᱚᱠᱷᱚᱱ ᱜᱮ ᱦᱟᱸᱜ ᱟᱫᱚ ᱢᱮᱛᱟᱭ ᱠᱟᱱᱟ ᱵᱟᱝ᱾ ᱧᱤᱛᱚᱜ ᱜᱮ ᱦᱟᱸᱜ ᱧᱤᱛᱚᱜ ᱜᱮ ᱤᱭᱟᱹᱭᱮᱢ ᱵᱟᱠᱷᱟᱱ ᱦᱟᱸᱜ ᱵᱟᱢ ᱜᱚᱡ ᱫᱟᱲᱮᱭᱟ ᱱᱩᱭ ᱫᱚ ᱟᱰᱤ ᱢᱟᱨᱟᱝ ᱵᱤᱨ ᱡᱳᱫᱽᱫᱷᱟ᱾ ᱟᱣᱚ ᱛᱚᱠᱷᱚᱱ ᱜᱮ ᱦᱟᱸᱜ ᱤᱭᱟᱹᱭᱮ ᱟᱸ ᱟᱜᱼᱥᱟᱨ ᱛᱩᱧᱮᱭᱮ᱾ ᱟᱫᱚ ᱛᱚᱠᱷᱚᱱ ᱜᱮ ᱦᱟᱸᱜ ᱟᱫᱚ ᱜᱚᱡᱚᱜ ᱟᱸᱭ᱾
ᱚ᱾
ᱤᱝᱠᱟᱹ ᱢᱟᱱᱮ ᱚᱝᱠᱟ ᱥᱮᱨᱠᱚᱢ ᱮᱠᱴᱟ ᱣᱚ ᱵᱟᱞᱤᱧ ᱵᱟᱲᱟᱭᱟ᱾ ᱟᱱᱫᱟ ᱦᱟᱞᱠᱟ-ᱦᱟᱞᱠᱟ ᱫᱚᱞᱤᱧ ᱟᱸᱡᱚᱢ ᱠᱟᱫ ᱜᱮᱭᱟ᱾ ᱟᱫᱟ ᱟᱹᱰᱤ-ᱟᱹᱰᱤ ᱛᱟᱹᱨ ᱚᱫᱽᱫᱷᱟᱭ ᱢᱮᱱᱟᱜᱼᱟᱥᱮ᱾
ᱦᱚᱸᱭ ᱞᱟᱹᱭ ᱵᱤᱸ᱾
ᱢᱟᱱᱮ ᱚᱝᱠᱟ ᱟᱹᱰᱤ ᱩᱛᱟᱹᱨ ᱚᱫᱽᱫᱷᱟᱭ ᱢᱮᱱᱟᱜᱼᱟ, ᱢᱟᱱᱮ ᱚᱱᱟ ᱫᱚ ᱢᱟᱱᱮ ᱪᱮᱜ ᱤᱧ ᱞᱟᱹᱭᱟ ᱢᱤᱜ ᱫᱤᱱ ᱫᱚ ᱵᱟᱢ ᱪᱟᱵᱟ ᱫᱟᱲᱮᱜᱼᱟ ᱯᱟᱲᱦᱟ ᱛᱮ ᱰᱮᱞᱤ ᱡᱩᱫᱤ ᱵᱮᱱ ᱯᱟᱲᱦᱟᱣᱟ, ᱳᱭ ᱡᱟᱦᱟᱸ ᱛᱤᱱᱟᱹᱜ ᱠᱟᱛᱷᱟ ᱛᱮᱜᱚᱭ ᱢᱤᱜ ᱜᱷᱚᱱᱴᱟ ᱠᱟᱛᱮᱜ ᱡᱩᱫᱤ ᱵᱮᱱ ᱯᱟᱲᱦᱟᱣᱟ ᱟᱫᱚᱸᱜ ᱞᱟᱹᱭᱟᱜ ᱟᱨ ᱱᱤᱡᱮ ᱯᱟᱲᱦᱟᱣᱟᱜ ᱚᱱᱟ ᱫᱚ ᱵᱩᱦᱩᱛ ᱛᱚᱯᱷᱟᱛ ᱢᱮᱱᱟᱜ
ᱦᱮᱸ-ᱦᱮᱸ, ᱛᱚᱯᱷᱟᱛ ᱫᱚᱸ ᱛᱚᱯᱷᱟᱛ ᱜᱮᱭᱟᱸ᱾
ᱦᱩᱸ᱾ ᱫᱚᱜ ᱡᱩᱫᱤ ᱵᱮᱱ ᱢᱚᱱᱮᱭ ᱠᱷᱟᱱ ᱡᱩᱫᱤ ᱯᱟᱲᱦᱟᱣ ᱧᱮᱞ ᱞᱮᱜᱟᱭ ᱵᱮᱱ ᱪᱮᱜ ᱞᱮᱠᱟ ᱡᱩᱫᱤ ᱵᱮᱥ ᱵᱮᱱ ᱵᱩᱡᱽ ᱠᱷᱟᱱ᱾
ᱮᱠᱷᱳᱭ᱾
ᱩᱸ ᱦᱩᱸ᱾ ᱟᱨᱚ ᱡᱮᱢᱚᱱ ᱢᱮᱱᱟᱜ ᱜᱮᱭᱟ ᱨᱟᱢᱟᱭᱚᱱ ᱦᱚ ᱢᱮᱱᱟᱜ ᱦᱮᱞᱳᱦ᱾
ᱮ ᱦᱮᱸ, ᱟᱡᱚᱢ ᱫᱟᱞᱤᱧ᱾
ᱦᱩᱸ ᱦᱚᱸ ᱟᱨᱟ ᱪᱮᱜ ᱵᱟᱨᱮ ᱛᱮ ᱜᱚᱞᱯᱚ ᱭᱩᱜᱼᱟ? ᱵᱟᱞᱤᱧ ᱵᱩᱡ ᱫᱟᱲᱮᱜ ᱠᱟᱱᱟ ᱪᱮᱜ ᱜᱚᱞᱯᱷᱚ ᱭᱩᱜᱼᱟ ᱚᱝᱠᱟ? ᱦᱮᱸ ᱡᱟᱦᱟᱸᱱᱟᱜ ᱴᱚᱯᱤᱠ ᱜᱮ ᱮᱸᱜ ᱚᱝᱠᱟ ᱮᱸ ᱥᱟᱵ ᱩᱫᱩᱜ ᱞᱮᱠᱷᱟᱜ ᱥᱟᱵ ᱩᱫᱩᱜ ᱞᱮᱠᱷᱟᱱᱤᱧ ᱞᱟᱹᱭ ᱫᱟ ᱚᱝᱠᱟ ᱤᱭᱟᱹ ᱞᱮᱠᱷᱟᱱ ᱫᱚ ᱢᱟᱱᱮ ᱦᱚᱲ ᱱᱟᱜ ᱫᱚ ᱢᱮᱱᱟᱜ ᱜᱮᱭᱟᱸ, ᱡᱟᱦᱟᱱᱟᱜ ᱴᱚᱯᱤᱠ ᱤᱭᱟᱹᱭᱟ᱾ ᱫᱚ ᱚᱱᱟᱜᱮ ᱵᱟᱝ ᱵᱩᱡᱩ ᱠᱟᱱᱟ ᱪᱮᱜ ᱴᱚᱯᱤᱠ ᱛᱮ ᱜᱮᱸ ᱜᱚᱞᱯᱷᱚ ᱭᱩᱜᱼᱟ? ᱡᱟᱦᱟᱱᱟᱜ ᱚᱝᱠᱟ ᱡᱩᱫᱤ ᱵᱮᱱ ᱫᱤᱥᱟᱹᱭᱮᱜ ᱠᱷᱟᱱ ᱞᱮᱭ ᱵᱮᱱ?
ᱮᱸᱭᱤᱜ ᱠᱟᱹᱴᱤᱡ ᱟᱵᱤᱱ ᱜᱮ ᱮᱱᱟᱠᱷᱟᱱ ᱵᱤᱱ ᱞᱟᱹᱭ ᱞᱮᱠᱷᱟᱱ ᱛᱚ ᱵᱮᱥ ᱠᱚᱜ-ᱟ, ᱟᱹᱞᱤᱧ ᱫᱚ ᱱᱟᱠᱷᱟᱱ ᱵᱟᱝᱞᱤᱧ ᱩᱭᱦᱟᱹᱨ ᱫᱟ᱾
ᱡᱟᱦᱟᱸᱱᱟᱜ ᱴᱚᱯᱤᱠ ᱜᱮ ᱦᱳᱭᱛᱳ ᱟᱵᱮᱱ ᱦᱚᱭᱛᱳᱼᱼ ᱡᱟᱦᱟᱱᱟᱜ ᱵᱮᱱ ᱤᱭᱟᱹᱣ ᱠᱟᱫᱟ ᱛᱦᱤᱧ ᱱᱟᱣᱟᱱᱟᱜ ᱡᱟᱦᱟᱸᱱᱟᱜ ᱦᱚᱭᱛᱳ ᱚᱱᱠᱟ ᱵᱮᱱ ᱯᱟᱲᱦᱟᱜ
ᱦᱮᱸ ᱛᱚ ᱟᱹᱞᱤᱧ ᱱᱟᱠᱷᱟᱱ ᱞᱟᱹᱭᱮᱫ ᱟᱞᱤᱧᱼᱼ
ᱦᱮᱸ
ᱱᱤᱛᱳᱜ ᱢᱟᱛᱚ ᱱᱟᱠᱷᱟᱱᱼᱼ ᱮ ᱱᱮᱛᱟᱨ ᱦᱚᱸ ᱱᱚᱛᱮ ᱤᱭᱟᱹ ᱥᱮᱫ ᱜᱮᱞᱤᱧ ᱦᱮᱡ ᱞᱮᱱ ᱜᱮ ᱛᱚ ᱨᱚᱦᱚᱭ ᱵᱟᱠᱷᱨᱟᱛᱮ᱾ ᱛᱚ ᱱᱮᱛᱟᱨ ᱫᱚ ᱱᱚᱝᱠᱟ ᱪᱟᱥ ᱵᱟᱥ ᱮ ᱱᱚᱝᱠᱟ ᱦᱩᱲᱩ ᱠᱚᱦᱚᱸᱼᱼ ᱨᱚᱦᱚᱭ ᱦᱩᱭᱩᱜ ᱠᱟᱱ ᱨᱮᱦᱚᱸ ᱚᱱᱠᱟ ᱴᱷᱤᱠ ᱴᱷᱟᱠ ᱵᱟᱝ ᱦᱩᱭᱩᱜ ᱠᱟᱱᱟ ᱟᱨ ᱱᱚᱣᱟ ᱵᱟᱨᱮᱼᱼ ᱛᱮ ᱠᱟᱹᱴᱤᱡ ᱵᱤᱱ ᱞᱟᱹᱭ ᱞᱮᱠᱷᱟᱱ ᱫᱚ ᱱᱟᱯᱟᱭ ᱠᱚᱜᱼᱟ?
ᱦᱮᱸ ᱟᱫᱚᱼᱼ ᱦᱮᱸ ᱦᱩᱲᱩ ᱠᱚ ᱪᱮᱫ ᱵᱮᱱ ᱞᱟᱹᱭ ᱫᱟ ᱦᱩᱲᱩ ᱠᱚ ᱴᱷᱤᱠ ᱴᱷᱟᱠ ᱨᱚᱦᱚᱭ ᱵᱟᱝ ᱦᱩᱭᱩᱜ ᱠᱟᱱᱟ᱾
ᱦᱮᱸ ᱢᱟᱱᱮ ᱨᱚᱦᱚᱭ ᱠᱟᱛᱮᱜ ᱨᱮᱦᱚᱸ ᱱᱮᱛᱟᱨ ᱫᱚ ᱫᱚᱢᱮ ᱢᱟᱱᱮ ᱛᱤᱡᱩ ᱠᱚᱠᱚ ᱡᱚᱢ ᱫᱟᱥᱮᱼᱼ ᱛᱚ ᱚᱱᱠᱟ ᱤᱭᱟᱹ ᱴᱷᱤᱠ ᱴᱷᱟᱠ ᱥᱚᱢᱚᱭ ᱨᱮᱦᱚᱸᱼᱼ ᱢᱟᱱᱮ ᱡᱟᱦᱟᱸ ᱡᱟᱦᱟᱸ ᱛᱤᱱᱟᱹᱜ ᱦᱩᱭᱩᱜ ᱠᱟᱱ ᱢᱟᱱᱮ ᱦᱩᱭᱩᱜ ᱞᱟᱠᱛᱤ ᱠᱟᱱᱟᱼᱼ ᱚᱱᱟ ᱵᱟᱝ ᱦᱩᱭᱩᱜ ᱠᱟᱱᱟ᱾
ᱚ ᱦᱮᱸ ᱦᱮᱸ
ᱛᱚ ᱱᱚᱣᱟ ᱵᱟᱨᱮᱛᱮᱼᱼ
ᱦᱮᱸ ᱦᱮᱸ ᱦᱮᱸ ᱦᱮᱸ ᱵᱩᱡᱽ ᱫᱟᱲᱮ ᱠᱟᱫᱟᱞᱤᱧ ᱦᱮᱸ ᱱᱮᱛᱟᱨ ᱚᱱᱠᱟ ᱮ ᱛᱤᱡᱩ ᱠᱚ ᱡᱚᱢᱮᱫ ᱜᱮᱭᱟ ᱟᱫᱚᱼᱼ ᱚᱱᱟ ᱫᱚ ᱨᱟᱱ